ᱦᱮᱞᱳ
ᱦᱳᱭ ᱜᱚᱢᱠᱮ ᱨᱚᱲ ᱟᱸᱡᱚᱢᱚᱜ ᱠᱟᱱᱟ᱾
ᱦᱳᱭ ᱜᱚᱢᱠᱮ ᱨᱚᱲ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱ ᱜᱮᱭᱟ?
ᱦᱳᱭ ᱦᱳᱭ ᱜᱚᱢᱠᱮ ᱟᱸᱡᱚᱢᱚᱜ ᱠᱟᱱ ᱜᱮᱭᱟ᱾
ᱦᱳᱭ ᱪᱮᱫ ᱞᱮᱠᱟ ᱱᱟᱯᱟᱭ ᱜᱮᱭᱟᱵᱮᱱ?
ᱦᱳᱭ ᱱᱟᱯᱟᱭ ᱜᱮ ᱱᱤᱛ ᱵᱮᱲᱟ ᱫᱚ ᱢᱮᱱᱟᱜ ᱟᱠᱟᱫ ᱞᱤᱧᱟᱹ ᱟᱵᱮᱱ ᱜᱮ ᱚᱠᱟ ᱞᱮᱠᱟ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱱᱤᱛ ᱵᱮᱲᱟ ᱦᱚᱸ ᱟᱨ ᱱᱟᱯᱟᱭ ᱵᱚᱞᱛᱮ ᱟᱞᱮ ᱱᱟᱠᱷᱟ ᱜᱮ ᱦᱳᱭ ᱥᱮ᱾
ᱦᱩᱭᱮᱱᱟ ᱱᱟᱯᱟᱭ ᱛᱟᱦᱮᱸ ᱞᱮᱠᱷᱟᱱ ᱜᱮ ᱵᱷᱟᱜᱤ᱾
ᱦᱳᱭ ᱛᱟᱦᱚᱞᱮ ᱪᱮᱡ ᱠᱚ ᱠᱟᱹᱢᱤ ᱵᱟᱲᱟ ᱦᱩᱭᱩᱜ ᱠᱟᱱᱟ ᱱᱤᱭᱟᱹ ᱛᱟᱠ ᱫᱚ ᱱᱤᱭᱟᱹ ᱵᱮᱲᱟ ᱫᱚ᱾
ᱠᱟᱹᱢᱤ ᱠᱚᱫᱚ ᱱᱚᱜᱼᱚᱭ ᱚᱲᱟᱜ ᱠᱚᱨᱮ ᱜᱮ ᱪᱟᱥ-ᱵᱟᱥ ᱠᱟᱹᱢᱤ ᱨᱮᱜᱮ ᱫᱷᱩᱨᱟᱹᱣ ᱦᱩᱭ ᱟᱠᱟᱱᱟ ᱱᱤᱛ ᱫᱚ ᱾ ᱟᱫᱚ ᱱᱚᱜᱼᱚᱭ ᱫᱟᱜ ᱜᱮ ᱴᱷᱤᱠ ᱢᱚᱛᱚ ᱵᱟᱭ ᱫᱟᱜ ᱮᱫᱟ ᱚᱱᱟ ᱛᱮ ᱨᱚᱦᱚᱭ ᱠᱚᱦᱚᱸ ᱴᱷᱤᱠ ᱵᱟᱝ ᱜᱟᱱ ᱜᱚᱫᱚᱜ ᱠᱟᱱᱟ᱾ ᱟᱫᱚ ᱱᱤᱭᱟᱹ ᱠᱚᱜᱮ ᱠᱟᱹᱢᱤ ᱵᱟᱲᱟ ᱦᱩᱭᱩᱜ ᱠᱟᱱᱟ ᱱᱤᱛ ᱫᱚ᱾
ᱦᱳᱭ ᱦᱳᱭ ᱚᱱᱟ ᱢᱟ ᱮᱱᱛᱮᱫ ᱠᱟᱱ ᱜᱮ ᱱᱮᱛᱟᱨ ᱟᱵᱚ ᱦᱚᱲ ᱦᱚᱯᱚᱱ ᱢᱮᱱᱛᱮ ᱱᱚᱣᱟ ᱪᱟᱥᱵᱟᱥ ᱠᱚᱨᱮᱜᱮ ᱱᱟᱦᱟᱜ ᱵᱚᱱ ᱠᱷᱟᱸᱰᱟᱣ ᱛᱟᱦᱮᱱ ᱟᱫᱚ ᱡᱩᱫᱤ ᱵᱟᱭ ᱫᱟᱜ ᱟᱵᱚᱱ ᱠᱟᱱ ᱠᱷᱟᱡ ᱱᱟᱦᱟᱜ ᱟᱹᱰᱤ ᱠᱚᱥᱴ ᱴᱚ ᱱᱟᱦᱟᱜ ᱟᱹᱭᱠᱟᱹᱜ ᱠᱟᱱᱟ ᱪᱮᱫᱟᱜ ᱡᱮ ᱱᱟᱦᱟᱜ ᱱᱚᱜ-ᱚᱭ ᱞᱟᱹᱴᱩᱜ ᱠᱟᱱᱟ ᱟᱨ ᱠᱷᱮᱛ ᱠᱚᱨᱮ ᱦᱟᱸᱜ ᱱᱚᱜ-ᱚᱭ ᱠᱷᱮᱛ ᱠᱚᱨᱮ ᱫᱟᱜ ᱦᱚᱸ ᱵᱟᱝ ᱦᱤᱡᱩᱜ ᱠᱟᱱᱟ ᱫᱟᱜ ᱦᱚᱸ ᱵᱟᱭ ᱫᱟᱜ ᱫᱟ ᱪᱚᱴ ᱪᱟᱸᱫᱳ ᱟᱫᱚ ᱢᱤᱫᱴᱮᱱ ᱢᱚᱱᱮ ᱨᱮ ᱠᱷᱟᱨᱟᱯ ᱟᱹᱭᱠᱟᱹᱜ ᱠᱟᱱᱟ ᱠᱤ ᱦᱚᱲ ᱦᱚᱯᱚᱱ ᱫᱚ ᱪᱟᱥ ᱠᱟᱹᱢᱤ ᱟᱨ ᱱᱤᱭᱟᱹ ᱚᱛ ᱦᱟᱥᱟ ᱵᱟ ᱠᱟᱹᱢᱤ ᱛᱮᱜᱮ ᱱᱟᱦᱟᱜ ᱵᱚᱱ ᱥᱮᱫᱟᱭ ᱠᱷᱚᱡ ᱢᱮᱱᱟᱜ ᱵᱚᱱᱟ ᱟᱨ ᱱᱮᱛᱟᱨ ᱦᱚᱸ ᱚᱱᱟ ᱠᱚᱜᱮ ᱞᱟᱹᱴᱩ ᱢᱟᱨᱟᱝ ᱫᱷᱚᱱ ᱫᱚ ᱠᱟᱱ ᱛᱟᱵᱚᱱᱟ ᱟᱫᱚ ᱠᱟᱛᱷᱟ ᱫᱚ ᱱᱚᱣᱟ ᱠᱟᱱᱟ ᱡᱮ ᱵᱚᱞᱮ ᱵᱟᱭ ᱫᱟᱜ ᱟᱵᱚᱱ ᱠᱟᱱᱟ ᱟᱨ ᱵᱟᱝ ᱠᱷᱟᱱ ᱫᱚ ᱱᱤᱛᱚᱜ ᱟᱵᱚ ᱥᱮᱫ ᱦᱚᱸ ᱱᱤᱛᱚᱜ ᱨᱚᱦᱚᱭ ᱠᱚ ᱮᱛᱚᱦᱚᱵ ᱠᱚᱣᱚᱜ-ᱟ ᱦᱳᱭ ᱥᱮ ᱟᱨ ᱫᱚ ᱚᱱᱟ ᱤᱭᱟᱹ ᱛᱮᱜᱤ ᱛᱚᱲᱟ ᱠᱚ ᱠᱚᱥᱴ ᱛᱚ ᱫᱷᱩᱠ ᱫᱷᱩᱠ ᱫᱚ ᱟᱹᱭᱠᱟᱹᱜ ᱠᱟᱱᱟ ᱟᱨ ᱪᱮᱫ ᱦᱚᱸ ᱵᱟᱝ ᱛᱟᱦᱞᱮ ᱜᱚᱢᱠᱮ ᱢᱮᱱ ᱚᱪᱚᱭᱮᱫ ᱠᱟᱹᱱᱟᱹᱧ ᱡᱮ ᱢᱤᱫᱴᱮᱱ ᱴᱚᱯᱤᱠ ᱱᱤᱭᱟᱹ ᱞᱟᱝ ᱜᱟᱨᱢᱟᱨᱟᱣ ᱞᱮᱱᱠᱷᱟᱡ ᱱᱟᱦᱟᱜ ᱟᱹᱰᱤ ᱵᱟᱛᱟᱨ ᱦᱩᱭ ᱠᱚᱜ-ᱟ᱾ ᱛᱟᱦᱚᱞᱮ ᱚᱱᱠᱟᱱ ᱡᱩᱫᱤ ᱴᱚᱯᱤᱠ ᱡᱩᱫᱤ ᱢᱮᱱᱟᱜ ᱠᱷᱟᱡ ᱟᱵᱮᱱ ᱴᱷᱮᱱ ᱵᱮᱱ ᱞᱟᱹᱭ ᱫᱟᱲᱮᱭᱟᱜ-ᱟ
ᱦᱳᱭ ᱜᱚᱝᱠᱮ ᱟᱵᱮᱱ ᱜᱮᱵᱮᱱ ᱞᱟᱹᱭ ᱞᱮᱠᱷᱟᱱ ᱱᱟᱯᱟᱭ ᱠᱚᱜ-ᱟ ᱦᱟᱸᱜ ᱦᱩᱱᱟᱹᱝ
ᱦᱳᱭ ᱛᱚᱵᱮ ᱟᱪᱪᱷᱟ
ᱞᱤᱧ ᱞᱟᱹᱭᱮᱫ ᱠᱟᱱᱟ ᱛᱟᱦᱚᱞᱮ ᱛᱚᱵᱮ ᱞᱮ ᱢᱤᱫᱴᱮᱱ ᱴᱚᱯᱤᱠ ᱱᱤᱭᱮ ᱞᱟᱝ ᱜᱟᱨᱢᱟᱨᱟᱜ ᱠᱷᱟᱡ ᱫᱚ ᱱᱟᱦᱟᱜ ᱢᱤᱫᱴᱮᱱ ᱚᱱᱟ ᱟᱸᱜ ᱥᱟᱨ ᱦᱩᱭᱱᱟ ᱠᱟᱹᱯᱤ, ᱛᱟᱨᱣᱟᱲᱤ ᱟᱨ ᱱᱚᱣᱟ ᱜᱩᱞᱟᱹᱢ ᱠᱚ, ᱠᱚ ᱦᱩᱭᱱᱟ ᱱᱟᱦᱟᱜ ᱟᱵᱚ ᱱᱚᱣᱟ ᱥᱤᱠᱟᱨ ᱵᱟᱨᱮ ᱛᱮᱞᱟᱝ ᱜᱟᱨᱢᱟᱨᱟᱜ-ᱟ ᱦᱳᱭ, ᱥᱟᱠᱨᱟᱛ ᱠᱚᱨᱮ ᱥᱮᱸᱫᱽᱨᱟ ᱠᱚ ᱦᱳᱭ, ᱛᱚ ᱚᱱᱟ ᱛᱷᱚᱲᱟ ᱟᱹᱰᱤ ᱵᱟᱭ ᱦᱩᱭᱩᱜ-ᱟ ᱱᱚᱣᱟ ᱫᱚ ᱦᱳᱭ ᱥᱮ ᱛᱟᱦᱚᱞᱮ ᱟᱵᱮᱱ ᱵᱮᱱ ᱮᱛᱚᱦᱚᱵᱟ ᱥᱮ ᱟᱹᱞᱤᱧ ᱞᱤᱧ ᱮᱛᱚᱦᱚᱵᱟ ᱢᱟ,
ᱟᱵᱮᱱ ᱜᱮ ᱮᱛᱚᱦᱚᱵ ᱵᱮᱱ ᱛᱟᱦᱞᱮ
ᱦᱳᱭ ᱛᱟᱦᱚᱞᱮ ᱟᱪᱪᱷᱟ ᱟᱵᱮᱱ ᱛᱷᱚᱲᱟ ᱫᱚ ᱨᱚᱲ ᱞᱮᱵᱮᱱ ᱤᱱᱟᱹ ᱠᱷᱟᱡ ᱵᱟᱱᱟ ᱦᱚᱲᱟᱜ ᱵᱷᱤᱰᱤᱭᱳ ᱚᱫᱚ ᱚᱰᱤᱭᱳ ᱛᱷᱚᱲᱟ ᱢᱚᱡᱽ ᱛᱮ ᱤᱭᱟᱹᱜ-ᱟ ᱾ ᱵᱟᱝ ᱨᱤᱡᱮᱠᱴᱚᱜ-ᱟ ᱦᱳᱭ ᱵᱟᱱᱟ ᱦᱚᱲ ᱨᱚᱲ ᱫᱚᱨᱠᱟᱨ ᱦᱮᱸ ᱾
ᱦᱳᱭ ᱦᱳᱭ ᱾ ᱛᱟᱦᱚᱞᱮ ᱜᱚᱝᱠᱮ ᱱᱚᱣᱟ ᱥᱮᱸᱫᱽᱨᱟ ᱠᱚᱫᱚ ᱟᱯᱮ ᱥᱮᱫ ᱫᱚ ᱚᱠᱟ ᱞᱮᱠᱟ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱝ?
ᱦᱳᱭ ᱜᱚᱝᱠᱮ ᱥᱮᱸᱫᱽᱨᱟ ᱡᱟᱦᱟᱸ ᱱᱚᱣᱟ ᱵᱚᱱ ᱢᱮᱱᱮᱫ ᱠᱟᱱ ᱟᱫᱚ ᱟᱞᱮ ᱥᱮᱫ ᱫᱚ ᱱᱟᱦᱟᱜ ᱱᱚᱣᱟ ᱫᱚ ᱥᱟᱠᱨᱟᱛ ᱡᱚᱠ ᱠᱷᱚᱡ ᱱᱟᱦᱟᱜ ᱡᱚᱠᱷᱚᱱ ᱥᱚᱦᱨᱟᱭ ᱵᱚᱸᱜᱟ ᱮ ᱥᱚᱦᱨᱟᱭ ᱮᱱᱛᱮᱱ ᱱᱚᱛᱮ ᱫᱚ ᱱᱟᱦᱟᱜ ᱥᱚᱦᱨᱟᱭ ᱫᱚ ᱯᱩᱥ ᱨᱮᱞᱮ ᱤᱭᱟᱹᱜ ᱛᱟᱦᱮᱱᱟ ᱥᱚᱨᱦᱟᱭᱚᱜ ᱛᱟᱦᱮᱱᱟ ᱟᱫᱚ ᱡᱚᱠᱷ ᱥᱚᱦᱨᱟᱭ ᱠᱚ ᱱᱟᱦᱟᱜ ᱞᱮ ᱯᱩᱡᱟᱹ ᱵᱟᱲᱟ ᱠᱮᱫ ᱜᱮ ᱥᱮ ᱥᱚᱦᱨᱟᱭ ᱠᱚ ᱱᱟᱦᱟᱜ ᱞᱮ ᱨᱟᱹᱥᱠᱟᱹ ᱵᱟᱲᱟ ᱠᱮᱫ ᱜᱮ ᱢᱟᱱᱟᱣ ᱠᱮᱫ ᱜᱮ ᱱᱚᱣᱟ ᱥᱟᱱᱟᱢ ᱞᱮ ᱢᱟᱱᱟᱣ ᱵᱟᱲᱟ ᱠᱮᱫ ᱜᱮ ᱱᱟᱦᱟᱜ, ᱟᱫᱚ ᱥᱟᱠᱨᱟᱛ ᱱᱟᱦᱟᱜ ᱥᱮᱴᱮᱨᱚᱜ-ᱟ ᱱᱟᱦᱟᱜ ᱟᱫᱚ ᱥᱟᱠᱨᱟᱛ ᱨᱮᱫᱚ ᱱᱟᱦᱟᱜ ᱞᱮ ᱡᱟᱦᱟᱸ ᱫᱚ ᱢᱚᱠᱚᱨ ᱞᱮ ᱢᱮᱛᱟᱜ ᱠᱟᱱᱟ ᱠᱚ ᱫᱤᱠ ᱠᱩ ᱛᱮᱫᱚ ᱱᱚᱛᱮ ᱫᱚ ᱾ ᱟᱫᱚ ᱟᱫᱚ ᱱᱚᱛᱮ ᱫᱚ ᱦᱚᱲ ᱛᱮᱫᱚ ᱥᱟᱠᱨᱟᱛ ᱱᱟᱦᱟᱜ ᱟᱫᱚ ᱚᱱᱟ ᱥᱟᱠᱨᱟᱛ ᱦᱤᱞᱟᱹᱜ ᱫᱚ ᱱᱟᱦᱟᱜ ᱾ ᱡᱚᱛᱚ ᱦᱚᱲ
ᱦᱳᱭ ᱾
ᱥᱮᱛᱟᱜ ᱨᱮ ᱟᱹᱰᱤ ᱨᱮ ᱮᱠᱫᱚᱢ ᱵᱮᱨ ᱵᱤᱨ ᱟᱹᱣᱨᱤ ᱨᱟᱠᱟᱫᱚᱜ ᱨᱮ ᱱᱟᱦᱟᱜ ᱡᱚᱛᱚ ᱦᱚᱲ ᱠᱩ ᱩᱢ ᱠᱚᱜ-ᱟ, ᱩᱢ ᱥᱟᱯᱷᱟ ᱠᱟᱛᱮᱫ ᱱᱟᱦᱟᱜ ᱟᱫᱚ ᱡᱷᱚᱛᱚ ᱦᱚᱲ ᱚᱲᱟᱜ ᱨᱮ ᱱᱟᱦᱟᱜ ᱠᱚ ᱫᱟᱠᱟ ᱠᱚ ᱡᱚᱢᱟ ᱠᱩᱞᱦᱤ ᱢᱩᱪᱟᱹᱫ ᱠᱷᱚᱡ ᱠᱚ ᱮᱦᱚᱵ ᱠᱚ ᱵᱚᱞᱚᱜ ᱠᱚ ᱢᱟᱱᱮ ᱡᱷᱚᱛᱚ ᱦᱚᱲ ᱚᱲᱟᱜ ᱨᱮᱜᱮ ᱩᱱ ᱦᱤᱞᱳᱜ ᱫᱚ ᱫᱟᱠᱟ ᱩᱛᱩ ᱠᱚ ᱮᱢᱚᱜ-ᱟ ᱦᱳᱭ ᱥᱮ ᱾ ᱟᱫᱚ ᱮᱠᱫᱚᱢ ᱡᱚᱢ ᱠᱮᱴᱮᱜᱚᱜ ᱱᱟᱦᱟᱜ ᱮᱠᱫᱚᱢ ᱡᱚᱛᱚ ᱦᱚᱲ ᱚᱲᱟᱜ ᱨᱮ ᱵᱚᱞᱚ ᱵᱚᱞᱚ ᱠᱟᱛᱮᱫ ᱟᱛ ᱫᱚ ᱱᱟᱦᱟᱜ ᱟᱢᱟᱜ ᱟᱫᱚᱢ ᱴᱷᱮᱸᱜᱟ ᱠᱚ ᱥᱮ ᱜᱩᱞᱟᱹᱢ ᱠᱚ ᱟᱸᱜ ᱠᱚᱸ ᱞᱟᱹᱭ ᱟᱛᱮᱫ ᱟᱫᱚ ᱠᱩ ᱡᱚᱛᱚ ᱦᱚᱲ ᱟᱫᱚ ᱠᱚ ᱵᱤᱨ ᱢᱮᱱᱟᱜᱼᱟ ᱟᱞᱮ ᱥᱮᱫ ᱫᱚ ᱟᱫᱚ ᱵᱤᱨ ᱠᱚ ᱟᱢ ᱵᱚᱞᱚᱜᱼᱟ ᱵᱤᱞ ᱵᱤᱨ ᱠᱚ ᱵᱚᱞᱚᱜᱼᱟ ᱱᱟᱦᱟᱜ ᱟᱨ ᱮᱠᱫᱚᱢ ᱠᱚᱲᱟ ᱠᱚ ᱱᱟᱦᱟᱜ ᱠᱚ ᱪᱟᱨᱣᱟᱱᱤᱭᱟᱹ ᱱᱟᱜ ᱟᱰᱮ ᱯᱟᱥᱮ ᱯᱟᱸᱪ ᱫᱚᱥᱴᱤ ᱟᱛᱳ ᱨᱮᱱ ᱛᱤᱱᱟᱹᱜ ᱠᱚᱲᱟ ᱠᱚ ᱢᱮᱱᱟᱜ ᱠᱚᱣᱟ ᱱᱟᱦᱟᱜ ᱾ ᱛᱤᱱ ᱪᱟᱨᱥᱚ ᱯᱟᱸᱪᱥᱚᱴᱤ ᱜᱟᱱ ᱦᱚᱲ ᱠᱚ ᱦᱩᱭᱮᱱ ᱜᱮ ᱱᱟᱦᱟᱜ ᱟᱨ ᱟᱹᱰᱤ ᱞᱟᱹᱴᱩ ᱵᱤᱨ ᱱᱟᱦᱟᱜ ᱦᱳᱭ ᱥᱮ, ᱛᱳ ᱚᱱᱟ ᱵᱤᱨ ᱨᱮᱫᱚ ᱱᱟᱦᱟᱜ ᱪᱮᱬᱮ, ᱪᱩᱯᱲᱩ, ᱜᱩᱰᱩ ᱠᱩ ᱟᱨ ᱠᱩᱞᱟᱹᱭ ᱠᱚ ᱛᱩᱨᱩᱭᱩ ᱠᱚ ᱨᱩᱰᱟᱹ ᱠᱚ ᱦᱳᱭᱥᱮ ᱛᱤᱱᱟᱹᱜ ᱡᱤᱣᱤ ᱠᱚ ᱠᱚ ᱧᱟᱢᱚᱜᱼᱟ ᱡᱤᱵᱽᱼᱡᱤᱭᱟᱹᱞᱤ ᱠᱚ ᱧᱟᱢᱚᱜᱼᱟ ᱩᱱ ᱦᱤᱞᱳᱜ ᱫᱚ ᱱᱟᱦᱟᱜ ᱩᱱᱠᱩ ᱥᱳᱵ ᱮᱠᱫᱚᱢ ᱚᱱᱟ ᱛᱤᱨ ᱛᱮ ᱥᱮ ᱜᱩᱞᱟᱹᱢ ᱛᱮ ᱱᱟᱜ ᱮᱠᱫᱚᱢ ᱴᱩᱴᱤ ᱠᱟᱛᱮᱫ ᱟᱹᱜᱩ ᱠᱚ ᱦᱩᱭᱩᱜᱼᱟ ᱾ ᱦᱟᱹᱭ ᱥᱮᱱ ᱾
ᱦᱳᱭ
ᱟᱨ ᱟᱹᱜᱩ ᱠᱟᱛᱮᱫ ᱱᱟᱦᱟᱜ ᱩᱱᱠᱩ ᱫᱚ ᱚᱱᱟ ᱟᱹᱭᱩᱵ ᱵᱮᱞᱟ ᱥᱚᱢᱚᱭ ᱟᱫᱚᱢ ᱩᱱᱠᱩ ᱫᱚᱠᱚ ᱨᱚ ᱥᱟᱯᱷᱟ ᱠᱟᱛᱮᱫ ᱮᱠᱫᱚᱢ ᱜᱮᱫ ᱥᱟᱯᱷᱟ ᱠᱟᱛᱮᱫ ᱟᱫᱚ ᱡᱚᱛᱚ ᱦᱚᱲ ᱟᱫᱚ ᱵᱟᱠᱷᱨᱟ ᱡᱤᱞ ᱟᱫᱚ ᱚᱱᱟᱫᱚ ᱥᱮᱸᱫᱽᱨᱟ ᱡᱤᱞ ᱠᱚ ᱢᱮᱛᱟᱜᱼᱟ ᱟᱫᱚ ᱚᱱᱟᱫᱚ ᱢᱤᱫ ᱠᱩᱴᱤ ᱠᱟᱛᱮᱫ ᱜᱮ ᱦᱩᱭᱩᱜᱼᱟ ᱱᱟᱦᱟᱜ ᱟᱹᱰᱤ ᱟᱭᱢᱟ ᱦᱚᱲ ᱛᱚ ᱾
ᱟᱫᱚ ᱚᱱᱟ ᱫᱚ ᱟᱯᱱᱟᱨ ᱟᱯᱱᱟᱨ ᱢᱚᱱᱮ ᱠᱟᱱᱟ ᱱᱮᱛᱟᱨ ᱫᱚ ᱡᱟᱦᱟᱸᱭ ᱠᱚᱫᱚ ᱠᱚ ᱡᱚᱢᱮᱫ ᱠᱟᱱ ᱜᱮᱭᱟ ᱡᱟᱦᱟᱸᱭ ᱠᱚᱫᱚ ᱵᱚᱱ ᱵᱟᱹᱜᱤ ᱠᱮᱫᱟ ᱾ ᱟᱫᱚ ᱚᱱᱟ ᱫᱚ ᱟᱯᱱᱟᱨ ᱟᱯᱱᱟᱨ ᱴᱷᱮᱜ ᱠᱟᱱ ᱜᱮ, ᱦᱳᱭ ᱜᱚᱝᱠᱮ ᱚᱱᱮ ᱚᱱᱠ ᱥᱮᱸᱫᱽᱨᱟ ᱫᱚ ᱱᱟᱦᱟᱜ ᱦᱩᱭᱩᱜᱼᱟ ᱟᱞᱮ ᱥᱮᱫ ᱫᱚ, ᱛᱟᱦᱚᱞᱮ ᱞᱟᱹᱭ ᱛᱟᱞᱟᱝ ᱢᱮ ᱟᱯᱮ ᱥᱮᱫ ᱪᱮᱫ ᱞᱮᱠᱟ?
ᱟᱞᱮ ᱥᱮᱫ ᱦᱚᱸ ᱱᱚᱝᱠᱟ ᱜᱮ ᱦᱩᱭ ᱵᱟᱲᱟᱜ ᱜᱮᱭᱟ ᱦᱚᱜᱼᱚᱭ ᱡᱟᱦᱟᱸ ᱟᱞᱮ ᱥᱮᱫ ᱫᱚ ᱟᱠᱷᱟᱱ ᱠᱚ ᱢᱮᱛᱟᱜ ᱠᱟᱱᱟ ᱦᱮᱸ, ᱟᱫᱚ ᱱᱚᱣᱟ ᱫᱚ ᱚᱱᱟ ᱯᱳᱥ ᱵᱚᱸᱜᱟ ᱡᱚᱦᱚᱜ ᱦᱩᱭᱩᱜᱼᱟ ᱚᱱᱮ ᱟᱠᱷᱟᱱ ᱾ ᱟᱠᱷᱟᱱ ᱡᱟᱛᱛᱟ ᱠᱚ ᱞᱟᱹᱭ ᱟ ᱱᱚᱛᱮ ᱫᱚ ᱟᱫᱚ ᱩᱱ ᱥᱚᱢᱚᱭ ᱱᱚᱜᱼᱚᱭ ᱡᱟᱦᱟᱸ ᱞᱮᱠᱟᱢ ᱞᱟᱹᱭ ᱠᱮᱫᱼᱟ ᱚᱱᱠᱟ ᱯᱮᱭᱟ ᱯᱩᱱᱭᱟ ᱟᱛᱩ ᱨᱮ ᱡᱩᱢᱤᱫ ᱠᱟᱛᱮᱫ ᱱᱚᱜᱝᱠᱟ ᱥᱮᱸᱫᱽᱨᱟ ᱾ ᱠᱚ ᱪᱟᱞᱟᱜ ᱩᱰᱩᱠᱚᱜᱼᱟ ᱟᱞᱮ ᱥᱮᱫ ᱦᱚᱸ ᱱᱚᱣᱟ ᱟᱸᱜᱼᱥᱟᱨ ᱵᱟᱴᱳᱞ ᱠᱚ ᱛᱟᱨᱯᱚᱨᱮ ᱠᱟᱹᱯᱤ ᱠᱚ ᱛᱟᱨᱯᱚᱨᱮ ᱠᱷᱮᱪᱟ ᱠᱚ ᱱᱚᱣᱟ ᱠᱚ ᱥᱟᱱᱟᱢ ᱟᱛᱮᱫ ᱟᱨ ᱱᱚᱜᱼᱚ ᱱᱟ ᱯᱟᱹᱥᱤ ᱠᱚ ᱤᱫᱤᱭᱟ ᱟᱫᱚ ᱟᱞᱮ ᱥᱮᱫ ᱫᱚ ᱵᱩᱨᱩ ᱫᱤᱥᱚᱢ ᱠᱟᱱᱟ ᱟᱫᱚ ᱵᱤᱨ ᱠᱚ ᱢᱮᱱᱟᱜ ᱟᱠᱟᱫᱟ ᱱᱚᱛᱮ ᱫᱚ ᱱᱩᱠᱩ ᱥᱩᱠᱨᱤ ᱠᱚ ᱢᱮᱱᱟᱜ ᱟᱠᱟᱫ ᱠᱚᱣᱟ ᱟᱫᱚ ᱥᱩᱠᱨᱤ ᱜᱮ ᱵᱟᱹᱲᱛᱤ ᱠᱟᱭᱛᱮ ᱱᱚᱛᱮ ᱫᱚᱞᱮ ᱥᱮᱸᱫᱽᱨᱟ ᱠᱚᱣᱟ ᱟᱫᱚ ᱡᱟᱦᱟᱸᱭ ᱱᱟᱦᱟᱸᱜ ᱥᱮᱸᱫᱽᱨᱟ ᱥᱮᱸᱫᱽᱨᱟ ᱛᱮ ᱡᱟᱦᱟᱸᱭ ᱦᱟᱸᱜ ᱮ ᱠᱷᱮᱪᱟ ᱧᱟᱢ ᱠᱮᱫᱮᱭᱟ ᱩᱱᱤ ᱥᱩᱠᱨᱤ ᱟᱫᱚ ᱩᱱᱤ ᱥᱩᱠᱨᱤ ᱫᱚ ᱥᱮᱫᱟᱭ ᱦᱟᱯᱲᱟᱢ ᱠᱚ ᱞᱟᱹᱭ ᱟ ᱵᱟᱝᱢᱟ ᱱᱚᱜᱼᱚᱭ ᱡᱟᱦᱟᱸᱭ ᱠᱷᱮᱪᱟᱭᱟᱭ ᱩᱱᱤ ᱫᱚ ᱢᱤᱫ ᱯᱷᱟᱹᱲᱤ ᱦᱟᱸᱜ ᱮ ᱧᱟᱢᱟ ᱱᱚᱝᱠᱟ ᱟᱵᱚᱣᱟᱜ ᱥᱮᱨᱣᱟ ᱨᱮ ᱢᱮᱱᱟᱜ ᱟᱠᱟᱫ
ᱦᱩᱸ ᱠᱷᱮᱪᱟᱭᱮᱭᱟ ᱢᱟᱱᱮ ᱫᱚ ᱱᱟᱜ ᱚᱱᱟᱴᱟᱜ ᱵᱟᱹᱧ ᱵᱩᱡᱷᱟᱹᱣ ᱞᱮᱫ ᱛᱟᱞᱟᱝᱟ ᱢᱟᱱᱮ
ᱡᱟᱦᱟᱸᱭ ᱦᱟᱸᱜ ᱚᱱᱟ ᱜᱚᱡᱮᱟᱭ ᱮᱱᱛᱮᱫ ᱦᱳᱭ ᱩᱱᱤ ᱦᱮᱸ ᱩᱱᱤ ᱫᱚ ᱦᱟᱸᱜ ᱢᱤᱫ ᱵᱷᱟᱜᱽ ᱫᱚ ᱠᱟᱹᱴᱤᱡ ᱡᱟᱹᱥᱛᱤ ᱜᱮ ᱧᱟᱢᱟᱭ
ᱦᱮᱸ
ᱱᱚᱝᱠᱟ ᱟᱞᱮ ᱥᱮᱫ ᱫᱚ ᱢᱮᱱᱟᱜ ᱟᱠᱟᱫᱟ ᱟᱫᱚ ᱥᱟᱱᱟᱢ ᱚᱱᱠᱟ ᱟᱹᱜᱩ ᱠᱟᱛᱮᱫ ᱩᱱᱤ ᱥᱩᱠᱨᱤ ᱟᱨ ᱵᱟᱝ ᱡᱟᱦᱟᱸ ᱛᱤᱱᱟᱹᱜ ᱜᱚᱡ ᱠᱚ ᱦᱩᱭᱩᱜᱼᱟ ᱩᱱᱩᱠᱩ ᱠᱩᱞᱟᱹᱭ ᱠᱚ ᱥᱟᱱᱟᱢ ᱠᱚ ᱟᱹᱜᱩ ᱠᱟᱛᱮᱜ ᱟᱫᱚ ᱠᱚ ᱦᱟᱹᱴᱤᱧᱟ ᱦᱮᱸ ᱞᱟᱴᱷᱟ ᱯᱚᱴᱚᱢ ᱟᱠᱚ ᱟᱫᱚ ᱚᱱᱟ ᱯᱚᱴᱚᱢ ᱠᱟᱛᱮᱜ ᱚᱱᱟ ᱫᱚ ᱚᱲᱟᱜ ᱛᱮᱠᱚ ᱟᱹᱜᱩᱭᱟ ᱦᱮᱸ ᱟᱫᱚ ᱚᱲᱟᱜ ᱨᱮᱠᱚ ᱚᱱᱟ ᱠᱚ ᱤᱥᱤᱱ ᱟᱹᱫᱩ ᱠᱟᱛᱮᱫ ᱠᱚ ᱡᱚᱢᱟ ᱚᱱᱠᱟ ᱵᱷᱟᱵᱽ ᱛᱮᱜᱮ ᱦᱩᱭᱩᱜᱼᱟ ᱟᱪᱪᱷᱟ ᱜᱚᱝᱠᱮ ᱟᱨ ᱢᱤᱫᱴᱟᱝ ᱠᱩᱞᱤ ᱢᱮᱭᱟ ᱱᱚᱜᱼᱚᱭ ᱡᱮ ᱥᱚᱨᱦᱟᱭ ᱟᱨ ᱥᱟᱠᱨᱟᱛ ᱮᱢ ᱢᱮᱱ ᱠᱮᱫᱟ ᱦᱮᱸ ᱛᱟᱞᱦᱮ ᱟᱯᱮ ᱥᱮᱫ ᱫᱚ ᱱᱚᱣᱟ ᱥᱚᱨᱦᱟᱭ ᱟᱨ ᱥᱟᱠᱨᱟᱛ ᱫᱚ ᱢᱤᱫ ᱥᱟᱶ ᱛᱮᱜᱮ ᱦᱩᱭᱩᱜᱼᱟ ᱛᱟᱹᱱᱤᱡ ᱵᱟᱝ
ᱦᱳᱭ ᱜᱚᱝᱠᱮ ᱟᱞᱮ ᱥᱮᱫ ᱫᱚ ᱥᱚᱦᱨᱟᱭ ᱥᱟᱠᱨᱟᱛ ᱫᱚ ᱱᱟᱦᱟᱸᱜ ᱢᱤᱫ ᱫᱷᱟᱣ ᱛᱮ ᱢᱮᱥᱟ ᱛᱮ ᱦᱩᱭᱩᱜᱼᱟ ᱢᱟᱱᱮ ᱢᱚᱬᱮ ᱥᱤᱧ ᱢᱚᱬᱮ ᱧᱤᱫᱟᱹ ᱥᱚᱨᱦᱟᱭ ᱡᱟᱦᱟᱸ ᱵᱚᱱ ᱢᱮᱛᱟᱜ ᱠᱟᱱᱟ
ᱦᱳᱭ
ᱦᱳᱭ ᱥᱮ ᱟᱫᱚ ᱚᱱᱟ ᱢᱟᱱᱮ ᱥᱮᱸᱫᱽᱨᱟ ᱨᱮᱜᱮ ᱢᱩᱪᱟᱹᱫᱚᱜ ᱠᱟᱱᱟ ᱱᱚᱛᱮ ᱫᱚ ᱥᱚᱨᱦᱟᱭ ᱫᱚ ᱱᱟᱦᱟᱸᱜ ᱛᱟᱞᱦᱮ ᱟᱯᱮ ᱥᱮᱫ ᱫᱚ ᱥᱚᱨᱦᱟᱭ ᱫᱚ ᱛᱤᱱ ᱢᱟᱱᱮ ᱥᱚᱨᱦᱟᱭ ᱵᱚᱸᱜᱟ ᱦᱩᱭᱩᱜ ᱠᱟᱱᱟ ᱛᱟᱨᱢᱟᱱᱮ ᱱᱚᱣᱟ
ᱟᱞᱮ ᱥᱮᱫ ᱫᱚ ᱜᱚᱢᱠᱮ ᱱᱚᱜᱼᱚᱭ ᱱᱟ ᱡᱟᱦᱟᱸ ᱠᱟᱞᱤ ᱚᱱᱟ ᱫᱟᱸᱥᱟᱭ ᱵᱚᱸᱜᱟ ᱦᱮᱸ ᱡᱟᱦᱟᱸ ᱫᱟᱸᱥᱟᱭ ᱵᱚᱸᱜᱟ ᱨᱮ ᱵᱷᱩᱣᱟᱹᱝ ᱠᱚᱠᱚ ᱮᱱᱮᱡᱼᱟ ᱦᱮᱸ ᱫᱟᱸᱥᱟᱭ ᱵᱚᱸᱜᱟ ᱵᱷᱟᱫᱚᱨ ᱯᱚᱨᱮ ᱡᱟᱦᱟᱸ ᱫᱟᱸᱥᱟᱭ ᱵᱚᱸᱜᱟ ᱦᱮᱸ ᱡᱟᱦᱟᱸ ᱫᱚ ᱚᱱᱮ ᱦᱩᱫᱩᱲ ᱫᱩᱨᱜᱟᱹ ᱵᱚᱱ ᱯᱟᱱᱛᱮ ᱭᱮ ᱠᱟᱱᱟ ᱜᱚᱴᱟ ᱦᱮᱸ ᱚᱲᱟᱜ ᱚᱲᱟᱜ ᱚᱠᱟᱨᱮ ᱦᱮᱸ ᱟᱫᱚ ᱚᱱᱟ ᱢᱩᱪᱟᱹᱫ ᱥᱟᱶ ᱥᱟᱶ ᱛᱮᱜᱮ ᱦᱳᱭ
ᱟᱸᱡᱚᱢ ᱞᱮ ᱵᱮᱱ ᱱᱚᱣᱟ ᱡᱟᱦᱟᱸ ᱛᱮᱜ ᱵᱮᱱ ᱢᱮᱱ ᱠᱮᱫ ᱡᱟᱦᱟᱸ ᱥᱚᱦᱨᱟᱭ ᱵᱚᱸᱜᱟ ᱮᱱᱛᱮ ᱱᱚᱣᱟ ᱫᱚ ᱱᱟᱦᱟᱸᱜ ᱥᱮᱫᱟᱭ ᱡᱚᱠᱷᱚᱱ ᱛᱟᱦᱮᱸ ᱠᱟᱱ ᱛᱟᱵᱚᱱᱟ ᱵᱟᱝ ᱩᱱ ᱥᱚᱢᱟᱹᱭ ᱫᱚ ᱱᱚᱣᱟ ᱜᱮ ᱛᱟᱦᱮᱸ ᱠᱟᱱᱟ ᱟᱥᱚᱞᱟᱜ ᱫᱚ ᱟᱵᱮᱱ ᱵᱮᱱ ᱞᱟᱹᱭ ᱠᱮᱭᱟ ᱚᱱᱟᱴᱟᱜ ᱜᱮ ᱥᱚᱨᱦᱟᱭ ᱵᱚᱸᱜᱟ ᱨᱮᱜᱮ ᱥᱚᱨᱦᱟᱭ ᱫᱚ ᱵᱚᱱ ᱢᱟᱱᱟᱣᱮᱫ ᱠᱟᱱ ᱦᱳᱭ ᱟᱫᱚ ᱟᱸᱡᱚᱢ ᱵᱮᱱ ᱞᱟᱹᱭ ᱟᱵᱮᱱ ᱠᱟᱱᱟᱞᱤᱧ ᱠᱤᱥᱟᱹ ᱫᱚᱞᱤᱧ ᱛᱷᱚᱲᱟ ᱜᱟᱱ ᱞᱤᱧ ᱞᱟᱹᱭ ᱟᱵᱮᱱ ᱠᱟᱱᱟ ᱟᱸᱡᱚᱢ ᱞᱮᱵᱮᱱ ᱦᱳᱭ ᱟᱫᱚ ᱟᱞᱮ ᱥᱮᱫ ᱫᱚ ᱱᱟᱦᱟᱸᱜ ᱟᱸᱻ ᱱᱚᱸᱰᱮ ᱞᱟᱹᱲᱦᱟᱹᱭ ᱦᱩᱭ ᱞᱮᱱᱟ ᱡᱚᱠᱷᱚᱱ ᱟᱴᱷᱚᱥᱚ ᱠᱷᱚᱱ ᱪᱷᱟᱯᱟᱱ ᱦᱟᱹᱵᱤᱡ ᱤᱝᱨᱮᱡᱟᱜ ᱥᱟᱥᱚᱱ ᱞᱟᱜᱟᱣ ᱞᱮᱱᱟ ᱥᱟᱱᱛᱷᱟᱞ ᱯᱟᱨᱜᱟᱱᱟ ᱴᱷᱤᱠ ᱜᱮᱭᱟ ᱦᱟᱹᱭᱥᱮ ᱟᱫᱚ ᱱᱚᱰᱮ ᱫᱚ ᱠᱟᱨᱟᱜ ᱦᱩᱠᱩᱢᱚᱛ ᱪᱟᱞᱟᱜ ᱠᱟᱱ ᱛᱟᱦᱮᱱᱟ ᱟᱫᱚ ᱚᱱᱟ ᱛᱟᱠ ᱨᱮ ᱟᱹᱰᱤ ᱜᱟᱱ ᱞᱟᱹᱲᱦᱟᱹᱭ ᱦᱩᱭᱱᱟ ᱟᱹᱰᱤ ᱜᱟᱱ ᱤᱭᱟᱹ ᱠᱚᱪᱩ ᱦᱩᱭ ᱞᱮᱱᱟ᱾ ᱟᱫᱚ ᱩᱱ ᱥᱚᱢᱚᱭ ᱢᱟᱨᱥᱟᱞ ᱞᱚ ᱠᱚ ᱞᱟᱜᱟᱣ ᱞᱮᱜᱼᱟ ᱴᱷᱤᱠ ᱜᱮᱭᱟ᱾ ᱢᱟᱨᱥᱟᱞ ᱞᱚ ᱫᱚ ᱮᱠᱥᱚ ᱪᱩᱣᱟᱞᱤᱥ ᱞᱮᱠᱟ ᱠᱚ ᱞᱟᱜᱟᱣ ᱞᱮᱜᱼᱟ᱾ ᱡᱟᱦᱟᱸ ᱴᱷᱮᱜ ᱢᱚᱬᱮ ᱦᱚᱲ ᱜᱟᱱ ᱠᱷᱚᱱ ᱡᱟᱹᱥᱛᱤ ᱦᱚᱲ ᱵᱟᱢ ᱡᱟᱣᱨᱟ ᱫᱟᱲᱮᱜᱼᱟ ᱴᱷᱤᱠ ᱜᱮᱭᱟ᱾
ᱦᱳᱭ ᱦᱳᱭ
ᱚᱜ ᱢᱟᱨᱥᱟᱞ ᱞᱚ ᱞᱟᱜᱟᱣ ᱪᱟᱹᱞᱛᱤ ᱛᱮ ᱱᱟᱦᱟᱜ ᱱᱟᱞᱮ ᱥᱮᱜ ᱫᱚ ᱱᱚᱛᱮ ᱫᱚ ᱦᱟᱸᱜ ᱚᱱᱟ ᱛᱟᱠ ᱫᱚ ᱥᱚᱦᱨᱟᱭ ᱠᱚ ᱵᱟᱝ ᱢᱟᱠᱚ ᱢᱟᱱᱟᱣ ᱞᱮᱜᱼᱟ᱾ ᱟᱫᱚ ᱚᱱᱟ ᱥᱚᱢᱚᱭ ᱫᱚ ᱟᱫᱚ ᱠᱚ ᱴᱷᱮᱞᱟᱣ ᱠᱮᱜᱼᱟ ᱱᱚᱛᱮ᱾ ᱡᱟᱱᱣᱟᱨᱤ ᱥᱮᱜ ᱯᱩᱥ ᱥᱮᱜ ᱴᱷᱤᱠ ᱜᱮᱭᱟ᱾
ᱦᱳᱭ
ᱩᱱ ᱠᱷᱚᱡ ᱜᱮ ᱱᱟᱦᱟᱜ ᱟᱫᱚ ᱱᱚᱣᱟ ᱫᱚ ᱚᱸᱰᱮ ᱚᱱᱮ ᱢᱤᱫ ᱵᱚᱪᱷᱚᱨ ᱚᱱᱮ ᱚᱱᱠᱟ ᱜᱚᱲ ᱵᱚᱲᱟᱣᱮᱱ ᱛᱮᱫᱚ ᱟᱫᱚ ᱱᱟᱦᱟᱜ ᱦᱚᱲ ᱠᱚᱠᱚ ᱦᱟᱱᱛᱮ ᱱᱟᱛᱮ ᱜᱤᱭᱟᱹ ᱵᱟᱲᱟᱭ ᱪᱟᱵᱟ ᱫᱟᱠᱚ ᱦᱳᱭ ᱥᱮ ᱥᱚᱨᱦᱟᱭ ᱢᱟ ᱵᱩᱱ ᱵᱟᱲᱟᱭ ᱜᱮ ᱦᱳᱭ᱾ ᱟᱫᱚ ᱚᱱᱟᱛᱮ ᱱᱚᱸᱰᱮ ᱱᱟᱛᱮ ᱚᱱᱮ ᱚᱱᱠᱟ ᱚᱱᱮ ᱚᱱᱚ ᱥᱩᱥᱟᱱ ᱪᱟᱞᱟᱜ ᱠᱟᱱ ᱛᱮ ᱚᱱᱮ ᱚᱱᱠᱟ ᱟᱫᱚ ᱟᱫᱚ ᱱᱚᱛᱮ ᱫᱚ ᱚᱱᱟ ᱥᱚᱨᱦᱟᱭ ᱵᱚᱸᱜᱟ ᱨᱮᱫᱚ ᱱᱟᱦᱟᱜ ᱵᱟᱠᱚ ᱢᱟᱱᱟᱣᱟ ᱟᱫᱚ ᱱᱚᱛᱮ ᱫᱚ ᱯᱩᱥ ᱨᱮᱞᱮ ᱢᱟᱱᱟᱣ ᱛᱟᱦᱮᱱᱟ᱾ ᱱᱚᱜᱼᱚ ᱱᱚᱣᱟ ᱜᱮ ᱠᱟᱱᱟ ᱤᱛᱤᱦᱟᱥ ᱫᱚ ᱟᱨ ᱥᱟᱹᱨᱤ ᱠᱟᱛᱷᱟ ᱠᱟᱱ ᱜᱮᱭᱟ ᱱᱚᱣᱟ ᱜᱮ ᱟᱫᱚ ᱡᱟᱦᱟᱸᱭ ᱠᱚ ᱡᱩᱫᱤ ᱮᱱᱛᱮ ᱚᱱᱠᱟ ᱡᱩᱫᱤ ᱵᱟᱲᱟᱭ ᱢᱮᱱᱟᱜ ᱠᱷᱚᱭ ᱩᱱᱠᱩ ᱴᱷᱮᱱ ᱠᱚ ᱦᱚᱸᱵᱤᱱ ᱵᱟᱲᱟᱭ ᱫᱟᱲᱮᱭᱟᱜᱼᱟ, ᱟᱨ ᱱᱮᱛᱟᱨ ᱢᱟ ᱮᱱᱛᱮᱜ ᱢᱳᱵᱟᱭᱤᱞ ᱨᱮᱜᱮ ᱥᱚᱵᱽ ᱠᱤᱪᱷᱩ ᱢᱮᱱᱟᱜᱼᱟ ᱱᱟᱦᱟᱜ ᱦᱳᱭ ᱥᱮ᱾
ᱦᱳᱭ ᱦᱳᱭ ᱦᱳᱭ ᱟᱹᱰᱤ ᱟᱹᱰᱤ ᱢᱚᱡᱤᱧ ᱵᱩᱡᱷᱟᱹᱣ ᱠᱮᱫᱟ ᱦᱮᱸᱜᱼᱮ ᱞᱟᱹᱭ ᱠᱮᱜᱼᱟᱢ᱾ ᱦᱮᱸ ᱵᱟᱲᱟᱭ ᱵᱟᱝ ᱛᱟᱦᱮᱸ ᱠᱟᱱᱟ ᱚᱱᱠᱟ ᱞᱮᱠᱟ ᱫᱚ ᱟᱫᱚ ᱱᱚᱣᱟ ᱞᱟᱹᱭ ᱠᱮᱜᱼᱟᱢ ᱟᱹᱰᱤ ᱢᱚᱸᱡᱽ ᱤᱧ ᱵᱩᱡᱷᱟᱹᱣ ᱠᱮᱫᱟ ᱟᱸᱡᱚᱢ ᱠᱟᱛᱮ᱾
ᱦᱳᱭ ᱟᱫᱚ ᱱᱚᱜᱼ ᱱᱚᱣᱟ ᱜᱮ ᱠᱟᱨᱚᱱ ᱫᱚ ᱠᱟᱱᱟ᱾ ᱡᱮ ᱥᱚᱦᱚᱨᱟᱭ ᱵᱚᱸᱜᱟ ᱨᱮᱫᱚ ᱱᱟᱦᱟᱜ ᱱᱚᱜᱼᱚ ᱱᱚᱝᱠᱟ ᱵᱟᱝ ᱦᱩᱭ ᱞᱮᱱᱟ ᱱᱚᱛᱮ ᱫᱚ ᱟᱫᱚ ᱚᱱᱟᱛᱮ ᱟᱞᱮ ᱥᱟᱱᱛᱷᱟᱞ ᱯᱟᱨᱜᱟᱱᱟ ᱨᱮᱫᱚ ᱱᱟᱦᱟᱜ ᱞᱮ ᱢᱟᱱᱟᱣ ᱛᱟᱦᱮᱱᱟ ᱯᱩᱥ ᱥᱮᱫ ᱜᱮᱞᱮ ᱢᱟᱱᱟᱣ ᱛᱟᱦᱮᱱᱟ ᱦᱳᱭ᱾
ᱦᱳᱭ
ᱦᱩᱸ ᱟᱨ ᱛᱚᱵᱮ ᱛᱟᱦᱞᱮ ᱜᱚᱢᱠᱮ ᱞᱟᱹᱭ ᱵᱮᱱ ᱛᱚᱵᱮ ᱟᱨ ᱱᱚᱣᱟ ᱡᱟᱦᱟᱸ ᱥᱮᱸᱱᱫᱽᱨᱟ ᱡᱮ ᱥᱮᱸᱱᱫᱽᱨᱟ ᱯᱮ ᱪᱟᱞᱟᱜ ᱛᱟᱦᱮᱱ ᱩᱱᱤ ᱯᱮ ᱢᱮᱱᱠᱮᱫ ᱡᱟᱦᱟᱸᱭ ᱥᱟᱵᱮᱭᱟ ᱥᱮ ᱜᱚᱡ ᱜᱽᱚᱲᱚᱭᱟᱭ ᱩᱱᱤ ᱫᱚ ᱱᱟᱦᱟᱜ ᱢᱤᱫ ᱵᱟᱠᱷᱨᱟ ᱛᱷᱚᱲᱟ ᱜᱟᱱ ᱰᱷᱮᱨ ᱧᱚᱜ ᱵᱮᱥᱤ ᱧᱚᱜ ᱮ ᱯᱟᱲᱟᱜᱼᱟ ᱦᱳᱭᱥᱮ᱾
ᱦᱳᱭ ᱦᱳᱭ
ᱟᱫᱚ ᱠᱚᱠᱷᱚᱱᱚ ᱠᱚᱠᱷᱚᱱᱚ ᱢᱮᱱᱟ ᱠᱚ ᱥᱮᱸᱱᱫᱽᱨᱟ ᱠᱚ ᱩᱰᱩᱝ ᱞᱮᱱᱠᱷᱟᱡ ᱫᱚᱵᱚᱱ ᱥᱮᱸᱱᱫᱽᱨᱟ ᱠᱟ ᱛᱮᱜ ᱜᱮ ᱡᱟᱦᱟᱱᱤᱡ ᱠᱷᱟᱡ ᱡᱟᱦᱟᱱᱤᱡ ᱫᱚᱵᱚᱱ ᱟᱹᱜᱩᱭᱮᱭᱟ ᱦᱮᱸ ᱥᱮ᱾
ᱦᱳᱭ ᱦᱳᱭ
ᱟᱫᱚ ᱡᱚᱠᱷᱚᱱ ᱟᱹᱭᱩᱵ ᱥᱮᱫ ᱡᱚᱠᱷᱚᱱ ᱵᱮᱞᱟᱭ ᱰᱩᱵᱩᱡᱚᱜᱼᱟ᱾ ᱚᱱᱟᱠᱮ ᱵᱟᱸᱫ ᱱᱟᱦᱟᱜ ᱟᱯᱮ ᱢᱟᱱᱮ ᱟᱯᱮ ᱛᱤᱱᱟᱹᱜ ᱦᱚᱲ ᱯᱮ ᱥᱮᱱ ᱠᱟᱱᱟ᱾ ᱟᱫᱚ ᱩᱱᱠᱩ ᱠᱚ ᱱᱟᱦᱜ ᱟᱹᱭᱩᱵ ᱥᱮᱫ ᱠᱚ ᱪᱮᱫ ᱠᱚᱯᱮ ᱪᱮᱠᱟᱭ ᱛᱟᱦᱮᱱᱟ ᱵᱚᱞᱮ ᱚᱱᱟᱜᱮ?
ᱦᱚᱸ ᱡᱟᱦᱟᱸ ᱛᱤᱱᱟᱹᱜ ᱵᱟᱲᱟᱭ ᱢᱮᱱᱟᱜᱼᱟ ᱟᱫᱚ ᱩᱱᱟᱹᱜ ᱴᱟ ᱫᱚ ᱚᱱᱟ ᱱᱤᱭᱮ ᱫᱚ ᱵᱟᱲᱟᱭ ᱵᱟᱹᱱᱩᱜᱼᱟ ᱟᱫᱚ ᱤᱧ ᱡᱟᱦᱟᱸ ᱞᱮᱠᱟᱧ ᱵᱟᱲᱟᱭᱟ ᱮᱸ ᱚᱝᱠᱟ ᱜᱤᱧ ᱞᱟᱹᱭᱫᱟ ᱤᱧ ᱦᱚᱸᱜᱼᱚᱭ ᱪᱟᱞᱟᱣ ᱞᱤᱱᱟᱹᱧ ᱟᱞᱮ ᱥᱮᱸᱱᱫᱽᱨᱟ ᱞᱮ ᱪᱟᱞᱟᱣ ᱞᱮᱱᱟ ᱜᱤᱨᱟᱹ ᱥᱮᱸᱱᱫᱽᱨᱟ ᱟᱫᱚ ᱚᱸᱰᱮ ᱪᱟᱞᱟᱣ ᱞᱮᱱ ᱛᱟᱦᱮᱸᱜ ᱞᱮ ᱱᱚᱝᱠᱟ ᱥᱩᱠᱨᱤ ᱥᱮᱸᱱᱫᱽᱨᱟ ᱟᱫᱚ ᱥᱩᱠᱨᱤ ᱠᱚ ᱜᱚᱡ ᱵᱟᱲᱟ ᱠᱟᱛᱮᱫ ᱟᱫᱚ ᱢᱤᱫ ᱫᱤᱱ ᱢᱟᱲᱟᱝ ᱞᱮ ᱪᱟᱞᱟᱣ ᱞᱮᱱ ᱛᱟᱦᱮᱸᱱᱟ ᱦᱮᱸ ᱚᱸᱰᱮ ᱞᱮ ᱜᱷᱟᱴᱤ ᱞᱮᱱ ᱛᱟᱦᱮᱸᱱᱟ᱾ ᱟᱫᱚ ᱨᱩᱣᱟᱹᱲ ᱥᱚᱢᱚᱭ ᱚᱱᱟ ᱜᱚᱡ ᱠᱟᱛᱮᱜ ᱟᱫᱚ ᱚᱱᱮ ᱡᱟᱦᱟᱸ ᱞᱮᱠᱟᱧ ᱞᱟᱹᱭ ᱠᱟᱜᱼᱟ ᱦᱟᱹᱴᱤᱧ ᱵᱟᱲᱟ ᱠᱟᱛᱮᱫ ᱟᱨᱚ ᱡᱟᱦᱟᱸᱭ ᱜᱚᱡᱮᱭᱟᱭ ᱩᱱᱤ ᱫᱚ ᱢᱤᱫ ᱯᱷᱟᱹᱲᱤ ᱧᱟᱢᱟᱭ᱾ ᱟᱫᱚ ᱧᱤᱫᱟᱹ ᱥᱚᱢᱚᱭ ᱫᱚ ᱚᱝᱠᱟ ᱪᱮᱫ ᱞᱮᱠᱟ ᱦᱩᱭᱩᱜᱼᱟ ᱚᱱᱟ ᱫᱚ ᱦᱟᱸᱜ ᱵᱟᱲᱟᱭ ᱵᱟᱹᱱᱩᱜᱼᱟ᱾ ᱦᱮᱸ ᱟᱫᱚ ᱚᱲᱟᱜ ᱠᱚᱞᱮ ᱨᱩᱣᱟᱹᱲ ᱦᱮᱡ ᱮᱱᱟ ᱚᱝᱠᱟ ᱠᱟᱛᱮᱫ᱾
ᱟᱪᱪᱷᱟ ᱟᱪᱪᱷᱟ ᱛᱟᱦᱚᱞᱮ ᱜᱚᱢᱠᱮ ᱟᱹᱞᱤᱧ ᱞᱤᱧ ᱞᱟᱹᱭ ᱟᱵᱮᱱ ᱠᱟᱱᱟ ᱱᱚᱛᱮ ᱡᱟᱦᱟᱸ ᱱᱤᱛᱟᱜ ᱥᱮᱸᱱᱫᱽᱨᱟ ᱡᱚᱠᱷᱚᱱ ᱥᱟᱠᱨᱟᱛ ᱠᱮ ᱵᱟ ᱥᱟᱠᱨᱟᱛ ᱦᱤᱞᱳᱜ ᱡᱚᱠᱷᱚᱱ ᱩᱰᱩᱠᱚᱜ ᱦᱩᱭᱩᱜᱼᱟ ᱾
ᱟᱫᱚ ᱱᱟᱦᱟᱜ ᱡᱚᱠᱷᱚᱱ ᱜᱚᱡ ᱵᱟᱲᱟ ᱠᱟᱛᱮ ᱥᱮᱸᱱᱫᱽᱨᱟ ᱵᱟᱲᱟ ᱠᱟᱛᱮᱜ ᱱᱟᱜ ᱦᱤᱡᱩᱜ ᱦᱩᱭᱩᱜᱼᱟ, ᱟᱫᱚ ᱚᱱᱟ ᱡᱟᱦᱟᱸ ᱴᱷᱮᱸᱜᱟ ᱠᱚ ᱟᱸᱜ, ᱩᱯᱟᱹᱲᱤ ᱠᱚ ᱤᱫᱤᱭ ᱠᱟᱱ ᱛᱟᱦᱮᱱᱟ ᱟᱹᱨᱩᱵ ᱥᱟᱯᱷᱟ ᱠᱟᱛᱮᱫ ᱱᱟᱦᱟᱜ ᱚᱱᱟ ᱫᱚ ᱵᱟᱭ ᱠᱟᱜ ᱦᱩᱭᱩᱜᱼᱟ, ᱟᱨ ᱩᱱ ᱦᱤᱞᱳᱜ ᱫᱚ ᱧᱤᱫᱟᱹ ᱫᱚ ᱦᱟᱸᱜ ᱛᱟᱵᱮᱱ ᱠᱷᱟᱹᱡᱟᱹᱲᱤ ᱡᱚᱢ ᱦᱩᱭᱩᱜᱼᱟ ᱟᱨ ᱜᱩᱲ ᱦᱳᱭᱥᱮ ᱾ ᱟᱨ ᱡᱟᱦᱟᱸᱭ ᱠᱚᱫᱚ ᱫᱟᱹᱦᱤ ᱡᱩᱫᱤ ᱢᱮᱱᱟᱜ ᱛᱟᱠᱚ ᱠᱷᱟᱡ ᱱᱟᱦᱟᱜ ᱡᱚᱴᱟᱣ ᱨᱮᱱᱟᱜ ᱩᱱᱠᱩ ᱫᱚ ᱫᱟᱹᱦᱤ ᱟᱨ ᱠᱷᱟᱹᱡᱟᱹᱲᱤ ᱛᱟᱵᱮᱱ ᱾ ᱦᱳᱭ ᱾
ᱦᱳᱭ ᱾
ᱟᱫᱚ ᱛᱟᱵᱮᱱ ᱠᱷᱟᱹᱡᱟᱹᱲᱤ ᱡᱚᱢ ᱠᱟᱛᱮᱫ ᱟᱫᱚ ᱚᱱᱟ ᱡᱟᱦᱟᱸ ᱯᱟᱛᱲᱟ ᱨᱮᱠᱚ ᱡᱚᱢᱟ ᱱᱟᱦᱟᱸᱜ ᱩᱱ ᱦᱤᱞᱳᱜ ᱫᱚ ᱾
ᱦᱳᱭ ᱾
ᱟᱫᱚ ᱛᱤᱱᱟᱹᱜ ᱦᱚᱲ ᱚᱲᱟᱜ ᱨᱮ ᱢᱮᱱᱟᱜ ᱠᱚᱣᱟ ᱱᱟᱦᱟᱜ ᱴᱷᱤᱠᱜᱮᱭᱟ, ᱡᱮᱢᱚᱱ ᱢᱚᱬᱮ ᱦᱚᱲ ᱢᱮᱱᱟᱜ ᱵᱚᱱᱟ ᱚᱲᱟᱜ ᱨᱮ ᱾ ᱛᱟᱦᱚᱞᱮ ᱫᱚ ᱢᱚᱸᱬᱮ ᱦᱚᱲ ᱠᱮ ᱢᱚᱸᱬᱮ ᱦᱚᱲ ᱚᱱᱟ ᱯᱟᱛᱟᱲᱟ ᱫᱟᱠᱟ ᱵᱚᱱ ᱡᱚᱢ ᱠᱮᱜ-ᱜᱮ ᱟᱨ ᱛᱟᱞᱟ ᱨᱟᱪᱟᱨᱮ ᱚᱱᱟ ᱯᱟᱛᱟᱲᱟ ᱤᱴᱷᱟᱹ ᱫᱟᱠᱟ ᱫᱚᱦᱚᱸ ᱦᱩᱭᱩᱜᱼᱟ ᱛᱷᱚᱲᱟ ᱛᱷᱚᱲᱟ ᱦᱳᱭᱥᱮ ᱾
ᱟᱪᱪᱷᱟ ᱜᱚᱢᱠᱮ ᱞᱟᱹᱭᱫᱟᱹᱧ ᱦᱟᱸᱜ ᱚᱠᱛᱚ ᱠᱚᱦᱚᱸ ᱦᱩᱭ ᱤᱫᱤᱜ ᱠᱟᱱᱟ ᱟᱨᱦᱚᱸ ᱨᱚᱯᱚᱲ ᱦᱩᱭᱩᱜᱼᱟ ᱦᱳᱭ ᱾
ᱦᱳᱭ ᱛᱚᱵᱮ ᱦᱳᱭ ᱾